ᱡᱚᱦᱟᱨ
ᱦᱟᱸ ᱜᱚᱢᱠᱮ ᱡᱚᱦᱟᱨ ᱜᱮ
ᱱᱟᱯᱟᱭ ᱵᱟᱲᱟ ᱜᱮ?
ᱦᱳᱭ ᱱᱟᱯᱟᱭ ᱵᱟᱲᱟ ᱜᱮ ᱟᱵᱮᱱ ᱜᱮ ᱪᱮᱫ ᱞᱮᱠᱟ ᱚᱱᱛᱮ?
ᱦᱮᱸ ᱤᱧ ᱦᱚᱸ ᱱᱟᱯᱟᱭ ᱵᱟᱲᱟ ᱜᱮ
ᱚ ᱟᱨ ᱪᱮ ᱠᱚ ᱪᱤᱠᱟᱹ ᱵᱟᱲᱟ ᱦᱩᱭᱩᱜ ᱠᱟᱱᱟ ᱛᱚᱵᱮ?
ᱦᱮ ᱪᱤᱠᱟᱹ ᱫᱚ ᱱᱚᱜ-ᱚᱭ ᱪᱟᱥ ᱠᱟᱹᱢᱤ ᱨᱮ ᱮᱛᱚᱦᱚᱵ ᱦᱩᱭ ᱟᱠᱟᱱᱟ ᱪᱟᱥ ᱠᱟᱹᱢᱤ ᱦᱩᱭᱩᱜ ᱠᱟᱱᱟ᱾ ᱱᱟᱥᱮ ᱛᱟᱞᱟ ᱢᱟᱞᱟ ᱞᱮ ᱪᱟᱥ ᱤᱫᱤ ᱠᱟᱜ ᱜᱮᱭᱟ ᱦᱮᱸᱥᱮ
ᱦᱳᱲᱳ ᱠᱚᱯᱮ ᱨᱚᱦᱚᱭ ᱵᱟᱲᱟ ᱠᱮᱜ - ᱟ ᱛᱚ?
ᱦᱮᱸ ᱦᱩᱲᱩ ᱠᱚ ᱨᱚᱦᱚᱭ ᱟᱹᱰᱤ ᱜᱚᱴᱟᱝ ᱜᱮ ᱦᱳᱭ ᱜᱚᱜ ᱠᱟᱱ ᱜᱮᱭᱟ
ᱚ ᱟᱞᱮᱥᱮᱜ ᱢᱟ ᱦᱟᱸᱜ ᱟᱹᱣᱨᱤ ᱦᱤᱡᱩᱜᱼᱟ ᱦᱟᱸᱜ ᱫᱟᱜ ᱜᱮ ᱵᱟᱭ ᱫᱟᱜ ᱟ ᱞᱮᱠᱷᱟᱱ
ᱚᱱᱟ ᱜᱮᱛᱚ ᱪᱮᱼᱼ ᱴᱷᱤᱠᱟᱹ ᱫᱟᱲᱮᱭᱟᱜ ᱟᱭ ᱫᱟᱜ ᱞᱟᱹᱠᱤᱛ ᱞᱟᱹᱠᱛᱤ ᱠᱟᱱᱟ ᱦᱮᱸ ᱥᱮ ᱵᱟᱝ?
ᱵᱟᱝᱠᱷᱟᱱ ᱢᱟ ᱱᱚᱣᱟ ᱛᱚᱞᱟ ᱠᱚᱢᱟ ᱛᱮᱭᱟᱨᱟ ᱟᱠᱟᱱ ᱜᱮ ᱫᱟᱜ ᱜᱮᱦ ᱞᱮ ᱛᱟᱸᱜᱤ ᱟᱠᱟᱫᱟ᱾
ᱦᱚᱭ
ᱛᱟᱦᱚᱞᱮ ᱡᱚᱢ ᱠᱚᱫᱚ ᱦᱩᱭ ᱵᱟᱲᱟᱭᱮᱱᱟ ᱪᱮ ᱵᱟᱝᱜᱮ?
ᱦᱮᱸ ᱠᱷᱪᱟᱹᱤ ᱠᱚ ᱡᱚᱢ ᱦᱩᱭ ᱠᱟᱱᱟ ᱦᱮᱸ ᱥᱮᱱᱚᱜ ᱥᱮᱚᱜᱼᱼ
ᱟᱳ
ᱛᱚ ᱚᱱᱠᱟ ᱞᱮᱠᱟᱨᱮ
ᱦᱩᱸ
ᱟᱪᱪᱷᱟ ᱤᱱᱟᱹ ᱛᱟᱭᱚᱢ ᱟᱨ ᱤᱭᱟᱹ ᱫᱟᱹᱦᱤ ᱟᱯᱮ ᱟᱨ ᱪᱮᱜ ᱞᱮᱠᱟ? ᱵᱤᱨ ᱫᱤᱥᱚᱢ ᱥᱮ ᱵᱩᱨᱩ ᱫᱤᱥᱚᱢ ᱥᱮ ᱫᱷᱤᱨᱤ ᱫᱤᱥᱚᱢ ᱚᱠᱟᱞᱠᱟ?
ᱵᱟᱝᱜᱮ ᱦᱟᱸ ᱵᱟᱱᱟᱨ ᱜᱮ ᱦᱟᱸᱜ ᱢᱮᱱᱟᱜ ᱠᱟᱫᱟ ᱵᱩᱨᱩ ᱦᱚᱸ ᱢᱮᱱᱟᱜ ᱜᱮᱭᱟ ᱥᱮ ᱱᱚᱝᱠᱟ ᱥᱚᱢᱟᱱ ᱜᱮ ᱦᱟᱸᱜ ᱢᱮᱱᱟᱜ ᱠᱟᱫᱟ᱾
ᱟᱪᱪᱷᱟ
ᱦᱩᱸ ᱵᱟᱱᱟᱨ ᱜᱮ ᱢᱮᱱᱟᱜ ᱟᱠᱟᱫᱟ ᱵᱩᱨᱩ ᱦᱚᱸ ᱢᱮᱱᱟᱜᱼᱟ ᱴᱟᱺᱰᱤ ᱦᱚᱸ ᱢᱮᱱᱟᱜ ᱟᱠᱟᱜ ᱜᱮᱭᱟ᱾
ᱦᱚ ᱟᱫᱚᱱᱼᱼ ᱟᱹ ᱤᱭᱟᱹ ᱱᱤᱭᱟᱹ ᱠᱩᱞᱤ ᱞᱮᱸᱜᱟ ᱟᱫᱚ ᱚᱱᱟ ᱵᱩᱨᱩ ᱫᱚ ᱚᱠᱟᱞᱮᱠᱟ ᱠᱷᱟᱥ ᱡᱟᱭᱜᱟ ᱥᱮ ᱯᱷᱚᱨᱮᱥᱴᱟᱜ ᱡᱟᱭᱜᱟ ᱥᱮ ᱥᱚᱨᱟᱨᱼᱼ ᱠᱟᱨ-ᱟᱜ ᱡᱟᱭᱜᱟ ᱠᱟᱱᱟ ᱚᱱᱟ ᱵᱩᱨᱩ ᱠᱚᱫᱚ?
ᱚ ᱵᱟᱝ ᱜᱮ ᱦᱟᱸᱜ ᱱᱟᱦᱟ ᱠᱷᱟᱥ ᱡᱟᱭᱜᱟ ᱫᱚ ᱵᱟᱝᱜᱮ ᱥᱚᱨᱠᱟᱨᱟᱜ ᱜᱮ ᱾
ᱚ ᱥᱚᱨᱠᱟᱨ-ᱟᱜ ᱜᱮ ᱵᱟᱝ?
ᱦᱳᱭ ᱢᱮᱦᱟ ᱦᱟᱸ ᱵᱩᱨᱩ ᱠᱚᱢᱟ ᱡᱮᱛᱮ ᱢᱮᱱᱟᱜ ᱠᱟᱫᱟ ᱢᱮᱱᱠᱷᱟᱱ ᱦᱟᱸᱜ ᱟᱞᱮ ᱱᱚᱛᱮ ᱢᱟ ᱦᱟᱸᱜ ᱡᱚᱛᱚ ᱥᱚᱨᱠᱟᱨ ᱤᱭᱟᱹ ᱨᱮᱜᱮ ᱢᱮᱱᱟᱜ ᱟᱠᱟᱫᱟ ᱠᱤᱱᱛᱩ ᱦᱟᱸᱜ, ᱦᱩᱸ ᱚᱱᱠᱟᱜᱮ ᱾
ᱚᱱᱠᱟ ᱜᱮ ᱟᱫᱚ ᱦᱩᱸ ᱟᱫᱚ ᱚᱱᱠᱟ ᱛᱤᱱᱟᱹᱜ ᱥᱮᱬᱟ ᱥᱮᱬᱟ ᱵᱩᱨᱩ ᱠᱩ ᱱᱚᱣᱟ ᱟᱡᱚᱫᱤᱭᱟᱹ ᱠᱚ ᱞᱮᱠᱟ ᱥᱮ ᱪᱮᱫ ᱞᱮᱠᱟ‌? ᱥᱮ ᱠᱟᱱᱟᱭ ᱤᱥᱥᱚᱨ ᱵᱩᱨᱩ ᱞᱮᱠᱟ ᱚᱠᱟ ᱞᱮᱠᱟ?
ᱚ ᱵᱟᱝᱜᱮ ᱚᱱᱟ ᱦᱚᱸ ᱦᱩᱰᱤᱝ ᱦᱩᱰᱤᱝ ᱵᱩᱨᱩ ᱦᱚᱸ ᱢᱮᱱᱟᱜ ᱟᱠᱟᱜ ᱜᱮᱭᱟ ᱦᱟᱸᱜ ᱱᱚᱣᱟ ᱥᱚᱨᱠᱟᱨ ᱥᱚᱨᱠᱟᱨᱤ ᱵᱩᱨᱩ ᱠᱚᱫᱚ ᱦᱟᱸᱜ ᱵᱟᱴ ᱟᱨᱚᱸ ᱦᱟᱸᱜ ᱢᱮᱱᱟᱜᱼᱟ ᱢᱟᱨᱟᱝ ᱵᱩᱨᱩ ᱫᱚ ᱦᱟᱸᱜ ᱱᱚᱣᱟ ᱞᱩᱜᱩᱵᱩᱨᱩ ᱢᱮᱱᱟᱜ ᱟᱠᱟᱫᱟ ᱾
ᱟᱪᱪᱷᱟ ᱾
ᱦᱩᱸ, ᱚᱱᱟᱠᱚ ᱵᱩᱨᱩ ᱜᱮ ᱦᱟᱸᱟᱜ ᱟᱞᱮ ᱫᱚ
ᱵᱩᱨᱩ ᱫᱚ ᱵᱟᱝ? ᱛᱟᱦᱚᱞᱮ ᱚᱱᱟ ᱵᱩᱨᱩ ᱪᱳᱴ ᱨᱮ ᱢᱟ ᱟᱹᱰᱤ ᱦᱚᱲ ᱜᱮ ᱠᱮᱻ ᱦᱮᱱᱟᱜ ᱟᱠᱟᱜ ᱠᱚᱣᱟ ᱥᱮ ᱪᱮᱫ ᱞᱮᱠᱟ? ᱜᱤᱨᱟᱹ ᱵᱟᱥᱤ ᱠᱟᱛᱮ ᱾ ᱦᱳᱭ ᱦᱳᱭ!
ᱵᱟᱴ ᱦᱟᱸᱜ ᱵᱩᱨᱩ ᱪᱚᱴ ᱨᱮᱫᱚ ᱦᱟᱸᱜ ᱵᱟᱠᱚ ᱰᱮᱨᱟ ᱵᱟᱥᱥᱟ ᱠᱟᱱᱟ ᱠᱚ ᱦᱟᱸᱜ ᱾ ᱟᱻ ᱵᱟᱴ ᱚᱸᱰᱮ ᱫᱚ ᱦᱟᱱᱮ ᱵᱚᱸᱜᱟ ᱵᱩᱨᱩ ᱠᱚ ᱪᱟᱞᱟᱜ ᱜᱮᱭᱟ ᱦᱟᱸᱜ ᱚᱸᱰᱮ ᱫᱚ ᱾
ᱦᱳᱭ, ᱵᱟᱝ ᱟᱫᱚ ᱞᱟᱹᱭ ᱫᱚᱠᱚ ᱜᱚᱢᱠᱮ ᱚᱱᱟ ᱞᱩᱜᱩ ᱵᱩᱨᱩ ᱫᱚ ᱟᱹᱰᱤ ᱡᱮᱞᱮᱧ ᱟᱹᱰᱤ ᱥᱟᱺᱜᱤᱧ ᱛᱟᱲᱟᱢ ᱦᱩᱭᱩᱜᱼᱟ ᱥᱮ ᱪᱮᱫ ᱞᱮᱠᱟ ᱞᱚ ᱞᱮᱭ ᱫᱚ?
ᱦᱳᱭ, ᱚᱸᱰᱮ ᱮᱭᱟᱭᱴᱟᱜ ᱵᱩᱨᱩ ᱛᱟᱲᱟᱢ ᱯᱟᱨᱚᱢ ᱦᱩᱭᱩᱜ ᱠᱟᱱᱟ ᱾
ᱚ ᱢᱤᱫᱴᱟᱝ ᱵᱩᱨᱩ ᱛᱟᱲᱟᱢ ᱯᱟᱨᱚᱢ ᱦᱩᱭᱩᱜᱼᱟ ᱥᱮ ᱪᱮᱫᱞᱮᱠᱟ?
ᱵᱟᱝᱜᱮ ᱮᱭᱟᱭ ᱴᱟᱜ ᱢᱟᱱᱮ ᱥᱟᱛᱴᱤ ᱵᱩᱨᱩ ᱛᱟᱲᱟᱢ ᱯᱟᱨᱚᱢ ᱦᱩᱭᱩᱜ ᱠᱷᱟᱱ ᱾ ᱦᱳᱭ ᱥᱟᱛᱴᱟ ᱵᱩᱨᱩ ᱯᱟᱨᱚᱢ ᱠᱟᱛᱮᱜ ᱞᱩᱜᱩ ᱵᱩᱨᱩ ᱧᱟᱢᱚᱜ ᱠᱟᱱᱟ ᱾
ᱟᱪᱪᱷᱟ ᱚᱸᱰᱮ ᱫᱚ ᱩᱸ ᱚᱱᱟ ᱫᱚ ᱛᱤᱱᱟᱹᱜ ᱟᱹᱥᱩᱞᱟ ᱡᱚᱛᱚ ᱠᱷᱚᱱᱟᱜ?
ᱦᱮᱸ ᱚᱱᱟ ᱫᱚ ᱦᱟᱸᱜ ᱢᱟᱱᱮ ᱫᱚᱢ ᱩᱥᱩᱞ ᱩᱛᱟᱹᱨ ᱨᱮ ᱦᱟᱸᱜ ᱢᱮᱱᱟᱜ ᱟᱠᱟᱫᱟ ᱢᱟᱱᱮ ᱥᱟᱛᱴᱤ ᱢᱟᱱᱮ ᱪᱷᱚᱴᱤ ᱵᱩᱨᱩ ᱯᱟᱨᱚᱢ ᱠᱟᱛᱮᱜ ᱦᱟᱸᱜ ᱥᱟᱛ ᱴᱤ ᱵᱩᱨᱩ ᱨᱮ ᱦᱟᱸᱜ ᱞᱩᱜᱩ ᱵᱩᱨᱩ ᱫᱚ ᱢᱮᱱᱟᱜ ᱟᱠᱟᱫᱟ ᱾
ᱟᱪᱪᱷᱟ ᱟᱪᱪᱷᱟ, ᱚᱱᱟ ᱵᱩᱨᱩ ᱪᱚᱴ ᱪᱚᱴ ᱛᱮᱜᱮ ᱵᱟ ᱟᱫᱚ ᱱᱚᱣᱟ ᱡᱟᱦᱟᱸ ᱤᱭᱟᱹ ᱛᱩᱨᱩᱭ ᱜᱚᱴᱟᱝ ᱡᱟᱦᱟᱸ ᱵᱩᱨᱩ ᱠᱚ ᱧᱟᱢᱚᱜ ᱠᱟᱱ ᱫᱚ ᱚᱱᱟ ᱵᱩᱨᱩ ᱠᱚᱨᱮ ᱫᱚ ᱚᱝᱠᱟ ᱜᱤᱨᱟᱹ ᱵᱟᱹᱥᱤ ᱫᱚ ᱵᱟᱝ ᱜᱟᱱᱚᱜᱼᱟ ᱵᱟᱝ? ᱛᱤᱱᱟᱹᱜ ᱥᱮᱬᱟ ᱥᱮᱬᱟ ᱚᱱᱟ ᱠᱚᱫᱚ ᱵᱩᱨᱩ ᱫᱚ‌?
ᱵᱟᱝᱜᱤ ᱰᱮᱨᱟ ᱵᱟᱥᱟ ᱫᱚ ᱦᱚᱸᱜ ᱼᱚᱭ ᱵᱟᱭ ᱜᱟᱱᱚᱜ ᱜᱮᱭᱟ ᱩᱥᱩᱥ ᱥᱮᱬᱟ ᱥᱮᱬᱟ ᱜᱮᱭᱟ ᱵᱩᱨᱩ ᱫᱚ ᱾ ᱟᱨ ᱱᱚᱝᱠᱟ ᱛᱟᱲᱟᱢ ᱨᱟᱠᱟᱵ ᱡᱟᱭᱜᱟ ᱦᱚᱸᱛᱚ ᱦᱟᱸᱜ ᱵᱟᱹᱱᱩᱜ ᱟᱠᱟᱫᱟ ᱾ ᱱᱚᱝᱠᱟ ᱫᱷᱤᱨᱤ ᱪᱮᱛᱟᱱ ᱫᱷᱤᱨᱤ ᱜᱮ ᱦᱟᱸᱜ ᱨᱟᱠᱟᱜ ᱦᱩᱭᱩᱜ ᱠᱟᱱᱟ ᱟᱨ ᱦᱚᱨ ᱠᱚᱦᱚᱸ ᱵᱟᱹᱱᱩᱜ ᱟᱠᱟᱫ ᱜᱮᱭᱟ ᱾
ᱟᱪᱪᱷᱟ ᱟᱨ ᱢᱤᱫᱴᱟᱝ ᱦᱮᱸ, ᱟᱨᱚ ᱠᱩᱠ ᱞᱤ ᱫᱚ ᱟᱫᱚᱧ ᱞᱟᱹᱭᱫᱟ ᱟᱨᱚ ᱚᱱᱟ ᱡᱟᱦᱟᱸ ᱞᱩᱜᱩᱼᱵᱩᱨᱩ ᱨᱮᱫᱚ ᱡᱟᱦᱟᱸ ᱠᱚ ᱢᱮᱛᱟᱜ ᱠᱟᱱ ᱫᱚ‌ ᱮᱸᱜ ᱚᱱᱟ ᱛᱟᱭᱚᱢ ᱟᱸ ᱡᱟᱦᱟᱸᱞ ᱟᱨ ᱛᱩᱨᱩᱭ ᱜᱚᱴᱟᱝ ᱵᱩᱨᱩ ᱞᱩᱜᱩ ᱵᱩᱨᱩ ᱞᱮᱠᱟᱜᱮ ᱡᱟᱦᱟᱸ ᱫᱟᱜ ᱡᱷᱟᱨ ᱨᱮᱱᱟᱜ ᱫᱚ, ᱟᱫᱚ ᱱᱚᱣᱟ ᱠᱚ ᱵᱩᱨᱩ ᱨᱮᱫᱚ ᱫᱟᱜ ᱫᱚ ᱵᱟᱝ ᱡᱷᱟᱨᱱᱟ ᱜᱮᱭᱟ ᱵᱟᱝ?
ᱵᱟᱝ ᱠᱷᱮ ᱱᱚᱣᱟ ᱠᱚ ᱵᱩᱨᱩ ᱦᱚᱸ ᱫᱟᱜ ᱫᱚ ᱦᱟᱸᱜ ᱵᱟᱭ ᱡᱷᱟᱨᱱᱟ ᱜᱮᱭᱟ ᱾
ᱟᱫᱚ ᱱᱚᱣᱟ ᱠᱚ ᱵᱩᱨᱩ ᱨᱮᱱᱟᱜ ᱧᱩᱛᱩᱢ ᱠᱤ ᱵᱷᱮᱜᱟᱨ ᱵᱷᱮᱜᱟᱨ ᱟᱨᱦᱚᱸ ᱦᱮᱱᱟᱜ ᱟᱠᱟᱫᱟ?
ᱚ ᱵᱟᱝ ᱜᱮᱭᱟ ᱦᱮᱸᱥᱮ ᱤᱭᱟᱹ ᱵᱷᱮᱜᱟᱨ ᱵᱷᱮᱜᱟᱨ ᱧᱩᱛᱩᱢ ᱫᱚ ᱦᱟᱸᱜ ᱵᱟᱹᱱᱩᱜ ᱟᱠᱟᱫᱟ ᱦᱮᱸᱥᱮ, ᱠᱤᱱᱛᱩ ᱮᱸᱜ ᱵᱩᱨᱩ ᱫᱚ ᱦᱟᱸᱜ ᱚᱱᱠᱟ ᱧᱩᱛᱩᱢ ᱫᱚ ᱦᱟᱸᱜ ᱵᱟᱹᱱᱩᱜᱼᱟ, ᱟᱫᱚ ᱦᱟᱸᱜ ᱧᱩᱛᱩᱢ ᱫᱚᱠᱚ ᱧᱩᱛᱩᱢ ᱞᱮᱜᱼᱟ ᱪᱮᱜ ᱚᱝᱠᱟ ᱡᱩᱲᱤᱠᱤᱱ ᱵᱩᱨᱩ ᱠᱚ ᱞᱟᱹᱭᱟ, ᱠᱩᱲᱤᱠᱤᱱ ᱵᱩᱨᱩ ᱠᱚ ᱞᱟᱹᱭᱟ ᱯᱷᱤᱨ ᱥᱟᱨᱱᱟ ᱫᱷᱚᱨᱚᱢ ᱜᱟᱲ ᱵᱩᱨᱩ ᱠᱚ ᱞᱟᱹᱭᱟ ᱯᱷᱤᱨ ᱜᱷᱟᱱᱴᱟ ᱵᱟᱲᱮ ᱵᱩᱨᱩ ᱠᱚ ᱞᱟᱹᱭᱟ, ᱚᱱᱠᱟ ᱟᱹᱰᱤ ᱠᱤᱪᱷᱩ ᱧᱩ ᱛᱩᱢ ᱢᱮᱱᱟᱜ ᱟᱠᱟᱫᱟ ᱾
ᱟᱪᱪᱷᱟ ᱟᱪᱪᱷᱟ ᱾
ᱚᱝᱠᱟ ᱞᱮᱠᱟᱛᱮ ᱵᱟᱝ, ᱚᱱᱟᱮ ᱮ ᱛᱩᱨᱩᱭ ᱜᱚᱴᱟᱝ ᱨᱮᱱᱟᱜ ᱠᱟᱛᱷᱟ ᱥᱮ?
ᱦᱳᱭ, ᱛᱩᱨᱩᱭ ᱜᱚᱴᱚᱱ ᱨᱮᱱᱟᱜ ᱠᱟᱛᱷᱟ ᱫᱚ ᱚᱝᱠᱟ ᱧᱩᱛᱩᱢ ᱢᱮᱱᱟᱜ ᱟᱠᱟᱫᱟ ᱾
ᱟᱫᱚ ᱛᱤᱱᱟᱹᱜ ᱥᱲᱩᱡ ᱨᱟᱥᱛᱟ ᱠᱟᱱᱟ ᱥᱮ ᱚᱱᱟ ᱜᱟᱹᱰᱤ ᱪᱟᱞᱟᱜ ᱞᱮᱠᱟᱱ ᱨᱟᱥᱛᱟ ᱠᱟᱱᱟ ᱚᱸᱰᱮ ᱫᱚ?
ᱵᱟᱝᱜᱮ ᱜᱟᱹᱰᱤ ᱪᱟᱞᱟᱜ ᱨᱟᱥᱛᱟ ᱫᱚ ᱵᱟᱝ ᱠᱟᱱᱟ, ᱠᱤᱱᱛᱩ ᱴᱷᱮᱸᱜᱟ ᱥᱟᱵ ᱥᱟᱵ ᱛᱮᱜᱮ ᱪᱮᱛᱟᱱ ᱨᱟᱠᱟᱵ ᱦᱩᱭ ᱟᱵᱤᱱᱟ ᱾
ᱟᱪᱪᱷᱟ ᱟᱪᱪᱷᱟ, ᱟᱫᱚ ᱜᱚᱝᱠᱮ ᱵᱟᱝ ᱪᱟᱞᱟᱣ ᱫᱟᱲᱮ ᱦᱩᱭ ᱠᱟᱱᱟ ᱤᱱᱟᱹᱜᱮ ᱢᱤᱫ
ᱢᱟᱱᱮ ᱦᱟᱸᱜ ᱱᱚᱝᱠᱟ ᱪᱮᱸ ᱦᱟᱸᱜ ᱞᱤᱧ ᱞᱟᱹᱭᱟᱵᱮᱱᱟ? ᱱᱚᱝᱠᱟ ᱟᱞᱚᱵᱮᱱ ᱢᱮᱱᱟ ᱠᱤ ᱱᱚᱝᱠᱟ ᱰᱷᱮᱨ ᱥᱟᱢᱟᱱ ᱟᱛᱮᱫ ᱞᱤᱧ ᱨᱟᱠᱟᱵᱼᱟ ᱢᱮᱱᱛᱮ ᱾ ᱵᱟᱝᱢᱮ ᱨᱟᱠᱟᱵ ᱫᱟᱲᱮᱜ ᱜᱮᱭᱟ ᱚᱱᱠᱟ ᱥᱩᱨᱩ ᱡᱟᱦᱟᱸ ᱠᱚ ᱦᱤᱡᱩᱜᱼᱟ ᱾ ᱵᱟᱝᱠᱚ ᱨᱟᱠᱟᱜ ᱫᱟᱲᱮᱜ ᱜᱮᱭᱟ ᱛᱟᱲᱟᱢ ᱞᱟᱹᱜᱤᱫ ᱦᱚᱨ ᱠᱚᱦᱚᱸ ᱵᱟᱹᱱᱩᱜ ᱜᱮᱭᱟ ᱮᱱᱴᱮᱯᱮᱱᱴᱮ ᱾ ᱦᱚᱨ ᱢᱮᱱᱟᱜ ᱜᱮᱭᱟ ᱫᱷᱤᱨᱤ ᱪᱮᱛᱟᱱ ᱫᱷᱤᱨᱤ ᱛᱟᱲᱟᱢ ᱦᱩᱭᱩᱜᱼᱟ ᱾ ᱡᱟᱦᱟᱸ ᱞᱮᱠᱟᱛᱮ ᱯᱟᱴᱮᱡ ᱠᱟᱛᱮ ᱵᱮᱱ ᱧᱩᱨᱦᱟᱹᱭᱱᱟ ᱢᱮᱱᱠᱷᱟᱱ ᱞᱟᱛᱟᱨ ᱦᱚᱸᱵᱤᱱ ᱧᱩᱨ ᱥᱟᱠᱟᱵ ᱜᱮᱭᱟ ᱾
ᱟᱪᱪᱷᱟ ᱟᱪᱪᱷᱟ ᱟᱫᱚ ᱵᱟᱝ ᱚᱱᱟ ᱰᱟᱦᱟᱨ ᱠᱚᱫᱚ ᱛᱮᱭᱟᱨ ᱵᱟᱝ ᱜᱟᱱᱚᱜᱼᱟ? ᱚᱱᱠᱟ ᱡᱟᱛᱮ ᱢᱤᱫ ᱞᱮᱵᱮᱞ ᱧᱚᱜ ᱛᱟᱦᱮᱱ ᱢᱟ ᱾
ᱵᱟᱝ ᱜᱮᱭᱟ ᱟᱫᱚ ᱦᱚᱜᱼᱚᱭ ᱯᱟᱹᱭᱞᱟᱹ ᱠᱷᱚᱱ ᱫᱚ ᱦᱟᱸᱜ ᱱᱮᱛᱟᱨ ᱫᱚ ᱦᱟᱜ ᱠᱩᱪ ᱰᱟᱦᱟᱨ ᱫᱚ ᱦᱟᱸᱜ ᱠᱚ ᱵᱮᱱᱟᱣᱟ ᱠᱟᱫᱟ ᱡᱟᱦᱟᱸ ᱞᱮᱠᱟ ᱛᱮᱠᱚ ᱨᱟᱠᱟᱵ ᱠᱟᱱᱟ ᱚᱱᱟ ᱞᱮᱠᱟᱛᱮ ᱰᱟᱦᱟᱨ ᱛᱮᱫᱚ ᱦᱟᱸᱜ ᱵᱟᱱᱟᱣ ᱠᱟᱫᱟ ᱠᱚ ᱮᱱᱛᱮ ᱨᱮᱦᱚᱸ ᱯᱩᱨᱟᱹ ᱫᱷᱤᱨᱤ ᱠᱚᱫᱚ ᱦᱟᱸᱜ ᱵᱟᱭ ᱚᱪᱚᱜ ᱩᱛᱟᱹᱨ ᱟᱠᱟᱱ ᱜᱮᱭᱟ ᱾
ᱟᱪᱪᱷᱟ,
ᱠᱚᱭ ᱠᱚᱭ ᱡᱟᱭᱜᱟ ᱨᱮᱫᱚ ᱵᱮᱥ ᱧᱚᱜ ᱰᱟᱦᱟᱨ ᱢᱮᱱᱟᱜ ᱟᱠᱟᱫᱟ ᱯᱷᱤᱨ ᱚᱱᱠᱟ ᱯᱷᱤᱨ ᱢᱮᱱᱟᱠ ᱠᱟᱜ ᱜᱮᱭᱟ ᱪᱟᱨᱦᱟᱹᱭ ᱾
ᱚ ᱦᱳᱭ ᱟᱫᱚ ᱚᱸᱰᱮ ᱫᱚ ᱮᱢᱱᱤ ᱫᱤᱱ ᱠᱚ ᱥᱮᱱ ᱦᱚᱪᱚᱣᱟᱜ ᱜᱮᱭᱟ ᱠᱚ ᱥᱮ ᱵᱟᱝ?
ᱦᱳᱭ ᱚᱸᱰᱮ ᱮᱢᱱᱤ ᱫᱤᱱ ᱪᱟᱞᱟᱜ ᱜᱟᱱᱚᱜ ᱜᱮᱭᱟ ᱾
ᱦᱩᱸ,
ᱵᱚᱸᱜᱟ ᱵᱩᱨᱩ ᱵᱟᱠᱷᱨᱟ ᱠᱚ ᱪᱟᱞᱟᱜ ᱜᱮᱭᱟ ᱠᱚ ᱾
ᱚ ᱟᱨ ᱫᱤᱱᱟᱹᱢ ᱫᱤᱱᱜᱮ ᱵᱚᱸᱜᱟ ᱵᱩᱨᱩ ᱥᱮ ᱡᱟᱦᱟᱸ ᱵᱚᱱᱫᱚᱠ ᱠᱚ ᱞᱟᱜᱟᱣ ᱠᱟᱛᱮ ᱫᱤᱨᱦᱤ
ᱵᱟᱝᱜᱮ ᱦᱚᱜᱼᱚᱭ ᱦᱟᱸᱜ ᱱᱚᱣᱟ ᱥᱩᱨ ᱥᱩᱯᱩᱨ ᱠᱚᱨᱮᱱ ᱥᱮ ᱚᱭ ᱥᱟᱺᱜᱤᱧ ᱠᱚᱨᱮ ᱦᱚᱸᱠᱚ ᱦᱟᱡᱩᱜ ᱜᱮᱭᱟ ᱫᱤᱱᱟᱹᱢ ᱵᱚᱸᱜᱟ ᱵᱩᱨᱩ ᱛᱚ ᱦᱩᱭᱩᱜ ᱜᱮᱭᱟ ᱠᱤᱱᱛᱩ ᱦᱟᱸᱜ ᱡᱟᱹᱥᱛᱤ ᱫᱚ ᱱᱚᱣᱟ ᱠᱩᱱᱟᱹᱢᱤ ᱨᱮᱜᱮ ᱵᱚᱸᱜᱟ ᱵᱩᱨᱩ ᱫᱚ ᱦᱩᱭᱩᱜᱼᱟ ᱾
ᱟᱪᱪᱷᱟ ᱟᱪᱪᱷᱟ ᱾
ᱠᱩᱱᱟᱹᱢᱤ ᱨᱮᱫᱚ ᱥᱟᱭᱤᱱ ᱥᱟᱭᱮᱱ ᱦᱤᱡᱩᱜᱼᱟᱠᱚ ᱛᱚ ᱾
ᱦᱮᱸ ᱟᱫᱚ ᱚᱸᱰᱮ ᱠᱤ ᱢᱤᱫᱴᱟᱝ ᱫᱷᱤᱨᱤ ᱦᱮᱱᱟᱜ ᱟ ᱥᱮ ᱯᱮᱭᱟ ᱯᱩᱱᱭᱟ ᱫᱷᱤᱨᱤ ᱦᱮᱱᱟᱜ ᱠᱟᱜ ᱠᱚᱣᱟ?
ᱟ ᱚ ᱪᱤᱞᱤ?
ᱫᱷᱤᱨᱦᱤ ᱡᱟᱦᱟᱸ ᱠᱚ ᱵᱚᱸᱜᱟ ᱵᱩᱨᱩᱭᱟ ᱥᱮ ᱚᱱᱟ ᱫᱚ ᱟᱯᱟᱱ ᱟᱹᱯᱤᱱ ᱜᱮᱢ ᱵᱚᱸᱜᱟ ᱵᱩᱨᱩᱭᱟ ᱚᱱᱠᱟ ᱾
ᱚ ᱵᱟᱝᱜᱮ ᱦᱟᱸᱜ ᱚᱸᱰᱮ ᱫᱚ ᱦᱟᱸᱜ ᱵᱚᱸᱜᱟ ᱫᱚ ᱦᱟᱸᱜ ᱞᱩᱜᱩᱵᱟᱵᱟ ᱞᱩᱜ ᱟᱭᱳ ᱧᱩᱛᱩᱢ ᱛᱮᱠᱚ ᱵᱚᱸᱜᱟ ᱵᱩᱨᱩᱭᱟᱠᱚ ᱾
ᱚᱱᱟ ᱫᱚ ᱟᱯᱟᱱ ᱟᱹᱯᱤᱱ ᱜᱮ ᱥᱮ ᱪᱮᱫ ᱞᱮᱠᱟ?
ᱦᱳᱭ ᱢᱟᱱᱮ ᱦᱟᱸᱜ ᱚᱸᱰᱮ ᱢᱮᱱᱟᱜ ᱟᱠᱟᱜ ᱠᱤᱱᱟᱹ ᱚᱸᱰᱮ ᱛᱷᱟᱯᱚᱱ ᱢᱮᱱᱟᱜ ᱠᱟᱜ ᱠᱤᱱᱟ ᱾
ᱦᱳᱭ ᱩᱱᱠᱤᱱ ᱫᱚ ᱛᱷᱟᱯᱚᱱ ᱱᱟᱜ ᱠᱟᱜ ᱠᱤᱱᱟ ᱡᱮ ᱩᱱᱠᱤᱱ ᱫᱮᱵᱟ ᱥᱮᱵᱟ ᱞᱟᱹᱜᱤᱫ ᱫᱚ ᱵᱷᱮᱜᱟᱨ ᱛᱮᱫᱚ ᱦᱚᱲ ᱫᱚ ᱵᱟᱹᱱᱩᱜ? ᱤᱧ ᱡᱩᱫᱤᱧ ᱥᱮᱱᱚᱜᱼᱟ ᱤᱧ ᱤᱧ ᱞᱮᱠᱟᱢ ᱠᱚᱛᱮᱧ ᱵᱚᱸᱜᱟ ᱵᱩᱨᱩᱭᱟ ᱥᱮ ᱪᱮᱫᱞᱮᱠᱟ?
ᱦᱳᱭ ᱟᱢ ᱛᱮᱜᱮ ᱵᱚᱸᱜᱟ ᱵᱩᱨᱩ ᱦᱩᱭᱩᱜ ᱟᱵᱮᱱ ᱵᱮᱱ ᱪᱟᱞᱟᱜᱼᱟ ᱟᱵᱮᱱ ᱜᱮᱵᱮᱱ ᱵᱚᱸᱜᱟ ᱵᱩᱨᱩᱭᱟ ᱢᱟᱱᱮ ᱱᱚᱝᱠᱟ ᱠᱩᱱᱟᱹᱢᱤ ᱨᱮ ᱡᱟᱦᱟᱸ ᱱᱚᱣᱟ ᱥᱚᱦᱚᱨᱟᱭ ᱵᱚᱸᱜᱟ ᱠᱩᱱᱟᱹᱢᱤ ᱨᱮ ᱦᱩᱭᱩᱜ ᱠᱟᱱᱟ ᱥᱮ?
ᱦᱳᱭ ᱦᱳᱭ,
ᱢᱩᱨᱫᱟᱦᱟᱸ ᱚᱸᱰᱮ ᱡᱟᱦᱟᱸᱭ ᱱᱟᱭᱠᱮ ᱵᱟᱵᱟ ᱛᱟᱠᱚ ᱢᱮᱱᱟᱜ ᱠᱚᱣᱟ ᱾ ᱠᱚ ᱵᱚᱸᱜᱟ ᱵᱩᱨᱩᱭ ᱛᱟᱦᱮᱱ ᱩᱱ ᱨᱮᱫᱚ ᱦᱚᱸᱜ ᱾ ᱟᱨ ᱱᱚᱝᱠᱟ ᱮᱢᱱᱤ ᱫᱤᱱ ᱵᱮᱱ ᱪᱟᱞᱟᱜᱼᱟ ᱠᱷᱟᱱ ᱟᱵᱮᱱ ᱛᱮᱜᱮᱵᱮᱱ ᱵᱚᱸᱜᱟ ᱵᱩᱨᱩᱭᱟ ᱾
ᱟᱪᱪᱷᱟ ᱱᱚᱝᱠᱟᱜᱮ ᱾ ᱦᱳᱭ ᱟᱨᱠᱤ ᱚᱱᱟ ᱦᱚᱸ ᱵᱟᱰᱟᱭ ᱨᱮᱱᱟᱜ ᱞᱟᱹᱠᱛᱤ ᱠᱟᱱ ᱜᱮᱭᱟ ᱥᱮ ᱵᱟᱠᱷᱟᱱ ᱟᱫᱚ ᱧᱮᱞ ᱢᱟ ᱵᱟᱝ ᱧᱮᱞ ᱦᱩᱭ ᱠᱟᱱ ᱾ ᱟᱨ ᱡᱩᱫᱤ ᱮᱢᱱᱤ ᱨᱮᱦᱚᱸ ᱩᱱ ᱦᱤᱞᱳᱜ ᱠᱩᱱᱟᱹᱢᱤ ᱦᱤᱞᱳᱜ ᱪᱟᱞᱟᱜ ᱦᱩᱭᱩᱜᱼᱟ ᱚᱠᱚᱭ ᱴᱷᱮᱱ ᱠᱷᱚᱱ ᱯᱟᱱ ᱱᱚᱣᱟ ᱨᱮᱱᱟᱜ ᱦᱮᱸ ᱛᱮᱞᱟ ᱫᱚ ᱵᱟᱝ ᱧᱟᱢᱚᱜᱼᱟ ᱟᱫᱚ ᱥᱩᱨ ᱥᱩᱯ ᱯᱳᱨ ᱜᱮ ᱠᱷᱟᱱ ᱜᱚᱝᱠᱮ ᱚᱱᱟ ᱴᱷᱮᱱ ᱠᱷᱟᱹᱛᱤᱨ ᱛᱮ ᱟᱢ ᱴᱷᱮᱱ ᱠᱷᱚᱱᱟᱜ ᱛᱮᱞᱟ ᱠᱚᱞᱤᱧ ᱦᱟᱛᱟᱣ ᱫᱟ ᱾ ᱤᱧᱦᱚᱧ ᱧᱟᱢ ᱫᱟ ᱥᱟᱶ ᱥᱟᱶ ᱥᱮ ᱱᱩᱭ ᱡᱟᱦᱟᱸ ᱟᱞᱟᱝ ᱞᱟᱝ ᱪᱟᱪᱚ ᱠᱮᱴᱮᱡᱮ ᱠᱟᱱᱟ ᱱᱩᱭ ᱦᱚᱭ ᱧᱟᱢ ᱫᱟᱲᱮᱭᱟᱜᱼᱟ ᱥᱮ ᱪᱮᱞᱮ ᱞᱮᱠᱟ᱾
ᱦᱳᱭ ᱚᱱᱟ ᱢᱟ ᱠᱟᱱ ᱜᱮᱭᱟ,
ᱦᱳᱭ ᱟᱫᱚ ᱫᱤᱱ ᱦᱚᱸ ᱪᱟᱞᱟᱜ ᱢᱚᱱᱮ ᱦᱩᱭᱩᱜ ᱜᱮᱭᱟ ᱟᱫᱚ ᱮᱢᱱᱤ ᱫᱤᱱ ᱨᱤᱠᱚ ᱩᱱᱟᱹᱜ ᱵᱟᱝ ᱵᱩᱡ ᱫᱟᱲᱮᱭᱟᱜᱼᱟ ᱪᱮᱫ ᱦᱚᱸ, ᱢᱮᱱᱠᱷᱟᱱ ᱡᱟᱦᱟᱸ ᱫᱚ
ᱦᱟᱸ, ᱵᱟᱝ ᱜᱮ ᱱᱛᱮ ᱨᱮᱦᱚᱸ ᱚᱸᱰᱮ ᱮᱢᱱᱤ ᱛᱤ ᱦᱚᱸ ᱱᱟᱭᱠᱮ ᱵᱟᱵᱟ ᱠᱚ ᱛᱟᱦᱮᱱ ᱜᱮᱭᱟ ᱠᱚ ᱚᱸᱰᱮ᱾
ᱟᱪᱪᱷᱟ᱾
ᱦᱳᱭ ᱚᱸᱰᱮ ᱫᱚᱠᱚ ᱛᱟᱦᱮᱱ ᱜᱮᱭᱟ ᱠᱚ ᱩᱱᱠᱩ ᱫᱚ ᱢᱟᱱᱮ ᱚᱸᱰᱮ ᱠᱟᱹᱢᱤ ᱞᱮᱠᱟ ᱦᱟᱸᱜ ᱠᱟᱱ ᱛᱟᱠᱚᱣᱟ᱾ ᱛᱟᱦᱮᱱ ᱜᱮᱭᱟ ᱠᱚ ᱚᱸᱰᱮ ᱫᱚ ᱦᱟᱸᱜ᱾
ᱟᱫᱚ ᱟᱹ ᱜᱚᱝᱠᱮ ᱤᱧ ᱟᱨ ᱢᱤᱫᱴᱟᱝ ᱠᱩᱠᱞᱤ ᱫᱚ ᱱᱤᱝᱠᱟᱹ, ᱡᱮ ᱚᱱᱟ ᱡᱟᱦᱟᱸ ᱡᱷᱟᱨᱱᱟ ᱫᱟᱜ ᱡᱟᱦᱟᱸ ᱞᱤᱸᱜᱤᱱ ᱠᱟᱱ ᱫᱚ ᱦᱮᱸ ᱥᱮ ᱵᱟᱝ? ᱚᱱᱟ ᱫᱚ ᱚᱠᱟ ᱥᱮᱫ ᱚᱱᱟ ᱫᱚ ᱞᱤᱸᱜᱤ ᱟᱬᱜᱳ ᱠᱟᱱᱟ ᱟᱨ ᱚᱱᱟ ᱫᱚ ᱜᱟᱰᱟ ᱛᱮᱭᱟᱨ ᱠᱟᱱᱟ ᱥᱮ ᱱᱟᱹᱭ ᱛᱮᱭᱟᱨ ᱠᱟᱱᱟ ᱥᱮ ᱚᱠᱟᱞᱮᱠᱟ ᱚᱱᱟ ᱫᱚ ᱥᱮ ᱰᱮᱢ ᱨᱮᱜᱮ ᱪᱟᱵᱟ ᱟᱠᱟᱱᱟ?
ᱧᱮᱞ ᱵᱮᱱ ᱦᱟᱸᱜ ᱦᱳᱭ ᱚᱱᱟ ᱨᱮᱭᱟᱜ ᱢᱩᱪᱟᱹᱫ ᱫᱚ ᱦᱟᱸᱜ ᱚᱠᱚᱭ ᱦᱚᱸ ᱵᱟᱠᱚ ᱞᱟᱹᱭ ᱫᱟᱲᱮᱭᱟᱜ ᱠᱟᱱ ᱜᱮᱭᱟ ᱚᱠᱟ ᱠᱷᱚᱱ ᱮᱛᱚᱦᱚᱵ ᱟᱠᱟᱱᱟ ᱚᱠᱟ ᱠᱷᱚᱱ ᱢᱩᱪᱟᱹᱫᱚᱜᱼᱟ ᱚᱱᱟ ᱦᱚᱸ ᱵᱟᱠᱚ ᱞᱟᱹᱭ ᱫᱟᱲᱮᱭᱟᱜᱼᱟ ᱚᱠᱚᱭ ᱦᱚᱸ᱾
ᱟᱪᱪᱷᱟ ᱡᱟᱦᱟᱸ ᱴᱷᱮᱱ ᱠᱷᱚᱱᱟᱜ ᱫᱟᱜ ᱧᱩᱨᱩᱜ ᱠᱟᱱ ᱫᱚ ᱚᱜ ᱚᱱᱟ ᱪᱮᱛᱟᱱ ᱫᱚ ᱵᱟᱠᱚ ᱨᱟᱠᱟᱵ ᱫᱟᱲᱮ ᱠᱟᱣᱫᱟ? ᱚᱠᱚᱭ ᱦᱮᱜ ᱡᱟᱦᱟᱸ ᱴᱷᱮᱱ ᱠᱷᱚᱱ ᱡᱷᱟᱨᱱᱟ ᱩᱰᱩᱝᱚᱜ ᱠᱟᱱᱟ,
ᱵᱟᱝᱜᱮ ᱡᱟᱦᱟᱸ ᱦᱟᱜ ᱫᱟᱜ ᱚᱸᱰᱮ ᱞᱤᱜᱤᱱ ᱠᱟᱱᱟ ᱥᱮ ᱡᱟᱦᱟᱸ ᱫᱚ ᱥᱤᱛᱟᱹᱱᱟᱞᱟ ᱢᱮᱱᱛᱮ ᱠᱚ ᱧᱩᱛᱩᱢᱟᱜᱼᱟ᱾
ᱦᱳᱭ,
ᱚᱱᱟ ᱠᱚᱫᱚ ᱦᱟᱸᱜ ᱵᱮᱱ ᱧᱮᱞ ᱫᱟᱲᱮᱭᱟᱜ ᱜᱮᱭᱟ ᱦᱮᱸ ᱥᱮ ᱚᱱᱟ ᱠᱚᱨᱮ ᱫᱚ᱾ ᱜᱚᱴᱟ ᱵᱮᱱ ᱨᱟᱠᱟᱵ ᱫᱟᱲᱮ ᱜᱮᱭᱟ ᱚᱱᱮ ᱫᱟᱜ ᱡᱷᱟᱨᱱᱟ ᱠᱟᱱᱟ ᱚᱱᱟ ᱪᱮᱛᱟᱱ ᱠᱚᱨᱮ ᱦᱚᱸᱵᱤᱱ, ᱪᱟᱞᱟᱣ ᱫᱟᱲᱮᱜ ᱜᱮᱭᱟ᱾ ᱠᱤᱱᱛᱩ ᱚᱱᱟ ᱫᱟᱜ ᱚᱠᱟ ᱠᱷᱚᱱ ᱦᱤᱡᱩᱜ ᱠᱟᱱᱟ ᱚᱱᱟ ᱦᱟᱸᱜ ᱵᱟᱝᱠᱚ ᱞᱟᱹᱭ ᱫᱟᱲᱮᱭᱟᱵᱮᱱ᱾
ᱚ ᱟᱪᱪᱷᱟ ᱟᱪᱪᱷᱟ ᱢᱟᱱᱮ ᱤᱭᱟᱹ ᱫᱷᱤᱨᱤ ᱜᱚᱜᱚᱨ ᱠᱷᱚᱱᱟᱜ ᱦᱚᱸ ᱳᱰᱳᱝᱚᱜ ᱠᱟᱱᱟ ᱜᱮᱥᱮ ᱪᱮᱫ ᱞᱮᱠᱟ ᱫᱟᱜ ᱫᱚ?
ᱱᱟᱦᱳᱭ,
ᱢᱟᱱᱮ ᱯᱷᱮᱰ ᱦᱚᱸ ᱵᱟᱝ ᱧᱟᱢ ᱠᱟᱱᱟ ᱵᱟᱝ?
ᱵᱟᱝ ᱜᱮ᱾
ᱚᱸ ᱟᱫᱚ ᱮᱢᱱᱤ ᱫᱤᱱ ᱦᱚᱭᱛᱳ ᱱᱚᱝᱠᱟ ᱯᱟᱸᱡᱟ ᱦᱚᱸ ᱵᱟᱠ ᱠᱚ ᱥᱮᱱ ᱵᱟᱲᱟ ᱟᱠᱟᱱᱟ ᱮᱢᱱᱤ ᱫᱤᱱ ᱧᱮᱧᱮᱞ ᱡᱮ ᱚᱠᱟ ᱠᱷᱚᱱᱟᱜ ᱮᱛᱚᱦᱚᱵᱚᱜ ᱚᱱᱟ?
ᱵᱟᱝᱜᱮ ᱟᱫᱚ ᱦᱟᱸᱜ ᱱᱚᱝᱠᱟ ᱦᱟᱸ, ᱚᱸᱰᱮ ᱠᱚ ᱞᱟᱹᱭᱟ ᱠᱩᱫᱩᱢ ᱠᱟᱹᱦᱱᱤ ᱠᱚᱨᱮ ᱡᱟᱦᱟᱸᱭ ᱚᱸᱰᱮ ᱜᱚᱰᱮᱛ ᱠᱚ ᱢᱮᱱᱟᱜ ᱠᱚᱣᱟ ᱱᱟᱭᱠᱮ ᱵᱟᱵᱟ ᱠᱚ ᱢᱮᱱᱟᱜ ᱠᱚᱣᱟ᱾ ᱩᱱᱠᱩ ᱠᱚᱫᱚ ᱦᱩᱱᱟᱹᱝ ᱠᱚ ᱵᱟᱲᱟᱭ ᱜᱮᱪᱚ?
ᱟᱪᱪᱷᱟ,
ᱦᱚᱭ,
ᱟᱨ ᱞᱤᱸᱜᱤᱱ ᱚᱱᱟ ᱞᱤᱸᱜᱤᱱ ᱫᱟᱜ ᱫᱚ ᱚᱠᱟᱨᱮ ᱟᱬᱜᱳ ᱟᱠᱟᱱᱟ ᱚᱠᱟᱨᱮ ᱢᱮᱥᱟ ᱠᱟᱱᱟ? ᱞᱤᱜᱤ ᱠᱟᱛᱮᱫ,
ᱚᱱᱟ ᱫᱟᱜ ᱞᱤᱜᱤᱱ ᱠᱟᱱᱟ ᱦᱟᱸᱜ ᱚᱱᱟ ᱫᱚ ᱦᱟᱸᱜ, ᱱᱚᱣᱟ ᱱᱚᱝᱠᱟ ᱱᱚᱨᱢᱟᱞ ᱱᱚᱝᱠᱟ ᱠᱟᱰᱟ ᱢᱩᱰᱩ ᱨᱤᱜᱤ ᱦᱟᱸᱜ ᱞᱮᱜᱤᱱ ᱢᱮᱥᱟᱜ ᱠᱟᱱᱟ᱾
ᱟᱪᱪᱷᱟ ᱟᱪᱷᱟ ᱜᱟᱰᱟ ᱢᱩᱰᱩ ᱨᱮᱜᱮ ᱵᱟᱝ?
ᱟᱹᱰᱤᱜᱤᱱ ᱢᱮᱥᱟᱜ ᱠᱟᱱᱟ ᱡᱟᱦᱟᱸ ᱜᱤᱭᱟᱹ ᱵᱮᱱ ᱟᱸᱡᱚᱢ ᱠᱟᱫᱟ ᱰᱤᱱᱩ ᱰᱮᱢ ᱵᱮᱱ ᱟᱸᱡᱚᱢ ᱟᱠᱟᱫᱟ᱾
ᱦᱩᱸ,
ᱚᱱᱟ ᱠᱚᱨᱮ ᱦᱟᱸᱜ ᱞᱤᱹᱜᱤᱱ ᱢᱮᱥᱟᱜ ᱠᱟᱱᱟ ᱚᱱᱟ ᱫᱟᱜ ᱫᱚ᱾
ᱟᱪᱪᱷᱟ ᱦᱳᱭ ᱟᱨᱠᱤ ᱟᱫᱚ ᱚᱱᱟ ᱫᱟᱜ, ᱡᱮ ᱪᱮᱫ ᱪᱟᱥᱵᱟᱥ ᱠᱚᱫᱚ ᱚᱱᱠᱟ ᱵᱟᱝ ᱦᱩᱭᱩᱜ ᱠᱟᱱ ᱠᱮᱭᱟ ᱥᱮ ᱦᱩᱭᱩᱜ ᱜᱮᱭᱟ ᱚᱱᱟ ᱫᱟᱜ ᱛᱮ?
ᱵᱟᱝᱜᱮ ᱱᱚᱝᱠᱟ ᱦᱟᱸᱜ ᱱᱚᱣᱟ ᱟᱥᱟᱲ ᱥᱟᱨᱟᱵᱚᱱ ᱫᱚᱭ ᱫᱟᱜᱟᱭ ᱛᱚ᱾ ᱛᱚ ᱫᱚᱢᱮ ᱦᱟᱱ ᱫᱟᱜ ᱮ ᱞᱤᱜᱤᱱᱟ ᱥᱚᱠᱚᱲ ᱵᱚᱠᱚᱲ ᱫᱟᱜ ᱞᱤᱜᱤᱱᱟ ᱦᱟᱸᱜ ᱛᱚ ᱪᱟᱥ ᱠᱚᱫᱚ ᱚᱱᱟ ᱫᱟᱜ ᱛᱮ ᱜᱟᱱᱚᱜ ᱜᱮᱭᱟ᱾
ᱦᱳᱭ᱾
ᱫᱟᱜ ᱠᱚ ᱥᱟᱜᱮ ᱜᱮᱛᱚ ᱞᱟᱹᱜᱤᱱᱟ᱾ ᱦᱟᱱᱟ ᱱᱤᱨᱚᱱ ᱫᱤᱱ ᱦᱟᱸᱜ ᱢᱮᱱᱟ ᱵᱮᱱ ᱠᱷᱟᱱ ᱫᱟᱜ ᱡᱟᱹᱥ ᱛᱤ ᱦᱟᱸᱜ ᱵᱟᱭ ᱞᱤᱹᱜᱤᱱᱟ᱾ ᱟᱫᱚ ᱦᱟᱸᱜ ᱢᱟᱱᱮ ᱵᱩᱨᱩ ᱪᱚᱴ ᱛᱚ᱾
ᱟᱫᱚ ᱜᱚᱝᱠᱮ ᱢᱤᱫᱴᱟᱝ ᱟ ᱠᱩᱠᱞᱤ ᱦᱮᱸ ᱢᱤᱫᱴᱟᱝ ᱠᱩᱠᱞᱤ ᱡᱮ ᱚᱛ ᱠᱷᱚᱱ ᱫᱚ ᱩᱱᱟᱹᱜ ᱪᱚᱴᱟ ᱢᱮᱱᱠᱷᱟᱱ ᱟᱯᱮ ᱫᱚ ᱫᱷᱤᱨᱤ ᱨᱮ, ᱟ ᱟᱯᱮ ᱢᱟ ᱚᱸᱰᱮ ᱚᱱᱟ ᱵᱩᱨᱩ ᱠᱷᱚᱱ ᱫᱚ ᱞᱟᱛᱟᱨ ᱜᱮᱭᱟ ᱯᱮ ᱟᱫᱚ ᱟᱯᱮ ᱛᱤᱱᱟᱹᱜ ᱮ ᱞᱟᱛᱟᱨ ᱨᱮ ᱫᱟᱜ ᱯᱮ ᱧᱟᱢ ᱮᱫᱟ ᱮᱵᱚᱝ ᱛᱤᱱᱟᱹᱜ ᱪᱮ ᱛᱟᱱ ᱨᱮ ᱫᱟᱜ ᱯᱮ ᱧᱟᱢ ᱫᱟ ᱟᱯᱮ?
ᱚ ᱚᱱᱟ ᱠᱟᱛᱷᱟ᱾
ᱦᱳᱭ᱾
ᱦᱳᱭ ᱦᱟᱸᱜ ᱱᱚᱛᱮ ᱦᱟᱸᱜ ᱟᱞᱮ ᱫᱚ ᱞᱟᱛᱟᱨ ᱨᱮ ᱢᱮᱱᱟᱜ ᱟᱠᱟᱫ ᱞᱮᱭᱟ ᱵᱩᱨᱩ ᱞᱟᱛᱟᱨ ᱨᱮ, ᱢᱮᱱᱠᱷᱟᱱ ᱮᱛᱮᱫ ᱦᱟᱸᱜ ᱪᱮᱫ ᱤᱧ ᱞᱟᱹᱭᱟᱵᱮᱱᱟ? ᱟ ᱢᱤᱫ ᱠᱚᱲᱟᱢ ᱵᱮᱱ ᱞᱟᱭ ᱞᱮᱠᱷᱟᱡ ᱫᱟᱜ ᱫᱚ ᱦᱟᱸᱜ ᱵᱮᱱ ᱧᱟᱢ ᱜᱮᱭᱟ ᱦᱟᱸᱜ ᱞᱟᱛᱟᱨ ᱫᱚ ᱦᱟᱸᱜ᱾
ᱟᱪᱪᱷᱟ᱾
ᱦᱳᱭᱥᱮ ᱟᱨ ᱪᱮᱛᱟᱱ ᱫᱚ ᱦᱟᱸᱜ ᱟᱹᱰᱤ ᱪᱮᱛᱟᱱ ᱜᱮ ᱫᱟᱜ ᱫᱚ ᱚᱸᱰᱮ ᱞᱤᱜᱤᱱ ᱠᱟᱱᱟ ᱛᱚ ᱪᱮᱛᱟᱱ ᱠᱷᱚᱱ ᱜᱮ ᱫᱟᱜ ᱫᱚ ᱞᱤᱜᱤᱱ ᱦᱤᱡᱩᱜ ᱠᱟᱱᱟ᱾
ᱚ ᱟᱪᱪᱷᱟ᱾
ᱢᱟᱱᱮ ᱚᱸᱰᱮ ᱪᱮᱛᱟᱱ ᱵᱮᱱ ᱫᱮᱡᱚᱜ-ᱟ ᱥᱮ ᱵᱩᱨᱩ ᱪᱮᱛᱟᱱ ᱛᱚ ᱚᱸᱰᱮ ᱦᱚᱸ ᱚᱛ ᱵᱮᱱ ᱵᱮᱸᱜᱮᱜᱟ ᱥᱮ ᱦᱚᱲ ᱠᱚ ᱦᱩᱰᱤᱧ ᱦᱩᱰᱤᱧ ᱵᱮᱱ ᱧᱮᱞ ᱧᱟᱢ ᱠᱚᱣᱟ᱾
ᱦᱳᱭ ᱦᱳᱭ᱾
ᱵᱟᱵᱮᱱ ᱴᱷᱤᱠᱟᱹᱭᱟ ᱱᱩᱭ ᱫᱚ ᱱᱩᱭ ᱠᱟᱱᱟᱭ ᱢᱮᱱᱛᱮ ᱵᱟᱵᱮᱱ ᱴᱷᱤᱠᱟᱹ ᱫᱟᱲᱮᱦᱟᱭᱟ ᱚᱠᱚᱭ ᱠᱟᱱᱟᱭ ᱢᱮᱱᱛᱮ ᱚᱠᱚᱭ ᱵᱟᱝ᱾
ᱦᱳᱭ ᱦᱳᱭ ᱚᱱᱟ ᱢᱟ ᱠᱚᱭᱚᱜ ᱞᱟᱹᱜᱤᱫ ᱛᱮ ᱦᱟᱱᱮ ᱫᱩᱨᱵᱤᱱ ᱫᱚᱨᱠᱟᱨᱚᱜᱼᱟ ᱥᱮ ᱪᱮᱫ ᱞᱮᱠᱟ?
ᱚ ᱦᱳᱭ ᱦᱩᱱᱟᱹᱝ, ᱚᱱᱠᱟ ᱦᱩᱭ ᱫᱟᱲᱮᱭᱟᱜᱼᱟ ᱵᱟᱞᱮ᱾ ᱵᱟᱝᱠᱷᱟᱱ ᱫᱚ ᱚᱸᱰᱮ ᱠᱷᱚᱱ ᱫᱚ ᱦᱟᱸᱜ ᱟᱞᱚᱵᱮᱱ ᱢᱮᱱᱟ ᱠᱤ ᱡᱟᱦᱟᱸ ᱦᱟᱰᱮᱸ ᱞᱟᱛᱟᱨ ᱨᱮ ᱢᱮᱱᱟᱜ ᱟᱠᱟᱫᱮ ᱩᱱᱤᱢ ᱞᱟᱹᱭ ᱴᱷᱤᱠᱟᱹᱭᱭᱟ ᱚᱠᱚᱭ ᱠᱟᱱᱟᱭ ᱢᱮᱱᱛᱮ ᱵᱟᱵᱮᱱ
ᱚ ᱦᱳᱭ᱾ ᱟ ᱚᱸᱰᱮ ᱠᱷᱚᱱᱟᱜ ᱡᱟᱦᱟᱸ ᱢᱤᱫᱴᱟᱝ ᱠᱟᱹᱪᱟᱹᱨᱤ ᱪᱟᱨᱮ ᱯᱟᱥᱮ ᱡᱩᱫᱤ ᱟᱵᱚ ᱵᱚᱱ ᱧᱮᱞᱟ ᱦᱮᱸ ᱜᱚᱴᱟ ᱥᱮᱫ᱾ ᱟᱫᱚ ᱪᱮᱫ ᱞᱮᱠᱟ ᱟᱢᱫᱟ ᱟᱹᱰᱤ ᱥᱟᱸᱜᱤᱧ ᱪᱟᱞᱟᱣ ᱤᱫᱤᱜ-ᱟ ᱵᱟᱝ?
ᱦᱳᱭ ᱚᱱᱠᱟ, ᱦᱳᱭ ᱚᱱᱠᱟ ᱧᱮᱞᱚᱜ ᱜᱮᱭᱟ᱾ ᱚᱱᱛᱮ ᱪᱮᱛᱟᱱ ᱵᱮᱱ ᱨᱟᱠᱟᱵ ᱤᱫᱤᱜ ᱟᱛᱚ ᱧᱮᱞᱚᱜ ᱜᱮᱭᱟ᱾ ᱦᱩᱸ ᱫᱟᱨᱮ ᱱᱟᱹᱲᱤ ᱢᱟ ᱢᱮᱱᱟᱜ ᱟᱠᱟᱫ ᱜᱮᱭᱟ᱾
ᱟᱪᱪᱷᱟ ᱦᱮᱸ ᱛᱚ ᱢᱟ ᱟᱭᱢᱟ ᱥᱟᱨᱦᱟᱣ ᱟᱭᱢᱟ
ᱥᱟᱨᱦᱟᱣ ᱜᱮ᱾